ᱦᱮᱸ ᱦᱩᱸ
ᱟᱸᱡᱚᱜ ᱠᱟᱱᱟ ᱱᱤᱛᱚᱜ
ᱦᱮᱸ ᱟᱸᱡᱚᱢᱚᱜ ᱠᱟᱱᱟ,
ᱚᱸ ᱪᱮᱜ ᱠᱚᱵᱤᱱ ᱪᱮᱠᱟᱹᱭᱮᱫᱟ?
ᱦᱮᱸ ᱫᱩᱲᱩᱵ ᱵᱟᱲᱟ ᱦᱩᱭ ᱠᱟᱱᱟ᱾
ᱟᱪᱪᱷᱟ᱾ ᱞᱟᱹᱭᱫᱟᱹᱧ ᱟᱯᱮ ᱥᱮᱫ ᱠᱚ ᱟᱯᱮ ᱥᱮᱫ ᱫᱚ ᱪᱮᱫ ᱞᱮᱠᱟ ᱤᱭᱟᱹ ᱠᱚ ᱦᱩᱭᱩᱜ-ᱟ ᱵᱟᱦᱟ ᱢᱟᱜ ᱢᱚᱬᱮ ᱠᱚ?
ᱵᱟᱦᱟ ᱢᱟᱜ ᱢᱚᱬᱮ ᱫᱚ ᱟᱞᱮ ᱥᱮᱫ ᱫᱚ ᱢᱟᱜ ᱢᱚᱬᱮ ᱫᱚ ᱵᱟᱝ ᱦᱩᱭᱩᱜ ᱜᱮᱭᱟ, ᱵᱟᱦᱟ ᱦᱩᱭᱩᱜ-ᱟ ᱵᱟᱦᱟ ᱛᱮᱫ ᱜᱮ᱾
ᱚᱻ ᱵᱟ, ᱵᱟᱦᱟ ᱪᱮᱫᱞᱮᱠᱟ ᱛᱤᱱᱟᱹᱜ ᱫᱤᱱ ᱫᱷᱚᱨᱮ ᱦᱩᱭᱩᱜ-ᱟ ᱪᱮᱫᱞᱮᱠᱟ ᱛᱤᱱᱟᱹᱜ ᱴᱟ?
ᱦᱩᱸ, ᱯᱮ ᱫᱤᱱ᱾
ᱚᱻ ᱟᱞᱮ ᱥᱮᱫ ᱦᱚᱸ ᱦᱩᱭ ᱫᱚ ᱦᱩᱭᱩᱜ-ᱟ ᱟᱞᱮ ᱦᱚᱸ ᱯᱮ ᱫᱤᱱ ᱫᱷᱚᱨᱮ ᱜᱮ ᱦᱩᱭᱩᱜ-ᱟ᱾
ᱦᱩᱸ᱾
ᱵᱟᱦᱟ ᱵᱚᱸᱜᱟᱨᱮ ᱵᱟᱦᱟ ᱦᱩᱭᱩᱜ-ᱟ᱾ ᱵᱟᱦᱟ ᱛᱤᱱᱟᱹᱜᱴᱟ? ᱱᱚᱣᱟ ᱵᱟᱵᱚᱛ ᱢᱤᱫ ᱵᱟᱨ ᱠᱟᱛᱷᱟ ᱞᱟᱹᱭ ᱵᱤᱱ ᱵᱟᱲᱟᱭᱟ᱾
ᱩᱸᱻ ᱵᱟᱦᱟ ᱨᱮ?
ᱦᱳᱭ᱾
ᱵᱟᱦᱟ ᱫᱚ ᱱᱚᱛᱮ ᱫᱚ ᱯᱷᱟᱜᱩᱱ ᱵᱚᱸᱜᱟ ᱜᱮᱛᱚ ᱦᱩᱭᱩᱜ-ᱟ, ᱯᱷᱟᱜᱩᱱ ᱨᱮᱭᱟᱜ ᱢᱩᱪᱟᱹᱫ ᱥᱮᱱ ᱟᱞᱮ ᱫᱚᱞᱮ ᱵᱟᱦᱟᱜ-ᱟ ᱟᱨ ᱠᱤ᱾ ᱢᱩᱪᱟᱹᱫ ᱥᱮᱱ ᱟᱞᱮᱭᱟᱜ ᱫᱚ ᱱᱮᱰᱟ ᱵᱟᱦᱟ ᱠᱟᱱᱟ ᱢᱟᱱᱮ ᱢᱟᱲᱟᱝ ᱵᱟᱦᱟ ᱦᱩᱭᱩᱜ ᱢᱟᱲᱟᱝ ᱠᱚ ᱫᱩᱲᱩᱵ ᱟᱠᱚ ᱢᱟᱱᱮ ᱟᱹᱥᱩᱞᱚᱜ ᱚᱱᱟ ᱠᱚ ᱛᱟᱨᱯᱚᱨ ᱚᱸᱰᱮ ᱠᱚ ᱱᱮᱰᱟᱭᱟ ᱛᱟᱨᱯᱚᱨᱮ ᱜᱮ ᱫᱤᱱ ᱠᱚᱫᱚ ᱠᱚ ᱴᱷᱤᱠ ᱛᱟᱞᱮᱭᱟ᱾
ᱚᱠᱟ ᱦᱤᱞᱳᱜ ᱵᱟᱦᱟ ᱦᱩᱭᱩᱜᱼᱟ ᱪᱤ?
ᱦᱩᱸ᱾
ᱟᱨ ᱚᱱᱠᱟᱜᱮ᱾ ᱯᱮ ᱫᱤᱱ ᱫᱷᱚᱨᱮ ᱵᱟᱝ᱾
ᱩᱢ ᱢᱟᱦᱟ, ᱥᱟᱹᱨᱫᱤ ᱢᱟᱦᱟ᱾
ᱦᱩᱸ᱾ ᱟᱨ
ᱟᱞᱮ ᱥᱮᱫ ᱦᱚᱸ ᱚᱝᱠᱟᱜᱮ ᱯᱳᱭᱞᱳ ᱠᱚ ᱫᱤᱱ ᱠᱚ ᱜᱚᱴᱟᱭᱟᱠᱚ᱾ ᱟᱨ ᱚᱱᱟ ᱞᱟᱦᱟ ᱨᱮᱦᱚᱸ ᱡᱟᱦᱟᱸᱞᱮᱠᱟ ᱡᱮ, ᱵᱤᱨ ᱨᱮ ᱵᱩᱨᱩ ᱚᱱᱟ ᱥᱟᱠᱟᱢ ᱠᱚ, ᱰᱟᱹᱨ ᱠᱚ, ᱵᱟᱦᱟ ᱠᱚ, ᱚᱻ ᱵᱟᱝᱠᱚ ᱨᱟᱹᱯᱩᱫᱟ ᱥᱮ ᱵᱟᱝᱠᱚ ᱢᱟᱜ ᱟᱹᱜᱩᱭᱟ᱾ ᱮᱠᱟᱞ᱾ ᱦᱩᱸ, ᱡᱚᱛᱚᱠᱷᱚᱱ ᱵᱟᱠᱚ ᱵᱟᱦᱟᱜ-ᱟ᱾ ᱦᱩᱸ, ᱛᱚ ᱛᱚᱠᱷᱚᱱ ᱚᱱᱟ ᱫᱚ ᱟᱹᱜᱩ ᱵᱟᱝ ᱜᱟᱱᱚᱜ-ᱟ, ᱱᱚᱜ-ᱚ ᱱᱚᱝᱠᱟ ᱢᱤᱫᱴᱮᱱ ᱟᱹᱨᱤ ᱢᱮᱱᱟᱜ ᱛᱟᱵᱚᱱᱟ᱾
ᱦᱩᱸ᱾
ᱟᱨᱚ ᱦᱚᱸᱜ-ᱚᱭ ᱵᱟᱦᱟ ᱵᱚᱸᱜᱟᱮ ᱟᱨᱚ ᱡᱮ᱾ ᱯᱮᱫᱤᱱ ᱫᱷᱚᱨᱮ ᱟᱹᱰᱤ ᱡᱟᱸᱠ ᱡᱚᱢᱚᱠ ᱠᱟᱛᱜ ᱦᱩᱭᱩᱜ ᱛᱟᱵ, ᱦᱩᱭᱩᱜ-ᱟ᱾ ᱟᱯᱮ ᱥᱮᱫ ᱵᱟᱥᱠᱮ ᱪᱮᱫ ᱞᱮᱠᱟ ᱦᱩᱭᱩᱜ-ᱟ ᱛᱤᱱᱟᱹᱜ ᱴᱟ?
ᱪᱮᱫ ᱫᱚ?
ᱵᱟᱥᱠᱮ ᱢᱟᱦᱟ᱾
ᱵᱟᱥᱠᱮ ᱢᱟᱦᱟ ᱫᱚ ᱚᱱ ᱩᱱᱟᱹᱜ ᱫᱷᱟᱹᱵᱤᱡ ᱫᱚ ᱵᱟᱝ ᱦᱩᱭᱩᱜ ᱜᱮᱭᱟ ᱩᱱᱟᱹᱜ ᱴᱷᱤᱠ ᱫᱚ᱾ ᱵᱟᱝᱠᱚ ᱢᱟᱱᱟᱣ ᱜᱮᱭᱟ᱾
ᱵᱟᱥᱠᱮ ᱢᱟᱦᱟ ᱤᱭᱟᱹ ᱫᱟᱜ ᱠᱚ ᱵᱟᱯᱮ ᱫᱩᱞ ᱡᱚᱝᱟ? ᱵᱟᱠᱚ ᱡᱟᱞᱮᱭᱟ?
ᱫᱩᱞ ᱜᱮᱭᱟ ᱠᱚ ᱢᱟᱲᱟᱝ, ᱢᱟᱲᱟᱝ ᱠᱚ ᱫᱩᱞᱮᱫ ᱛᱟᱦᱮᱱᱟ ᱱᱮᱛᱟᱨ ᱫᱚ ᱩᱱᱟᱹᱜ ᱴᱷᱤᱠ ᱫᱚ ᱵᱟᱝ᱾ ᱵᱟᱠᱚ ᱢᱟᱱᱟᱣᱮᱫ ᱜᱮᱭᱟ᱾
ᱪᱮᱫ ᱰᱤᱡᱮᱨ ᱪᱷᱟᱯ ᱨᱮ ᱠᱚ ᱞᱟᱜᱟᱣᱱᱟ ᱥᱮ?
ᱵᱟᱝ ᱵᱟᱝ ᱚᱱᱟ ᱠᱚᱦᱚᱸ ᱵᱟᱝ ᱜᱮ᱾ ᱱᱚᱝᱠᱟ ᱢᱤᱫᱵᱟᱨ ᱠᱚ ᱢᱟᱱᱟᱣ ᱵᱟᱲᱟ ᱠᱮᱫ ᱜᱮ ᱟᱨ ᱦᱩᱭᱮᱱ ᱜᱮ᱾ ᱢᱟᱱᱮ ᱱᱚᱣᱟ ᱫᱚ ᱱᱤᱛᱚᱜ ᱨᱮᱭᱟᱜ ᱞᱤᱧ ᱞᱟᱹᱭ ᱫᱟ ᱢᱟᱲᱟᱝ ᱫᱚ ᱦᱳᱭᱳᱜ ᱠᱟᱱ- ᱛᱟᱦᱮᱱ ᱜᱮᱭᱟ ᱞᱤᱧ ᱦᱩᱰᱤᱧ, ᱦᱩᱰᱤᱧ ᱛᱟᱦᱮᱱ ᱥᱚᱢᱚᱭ ᱫᱚ ᱩᱱ ᱫᱚ ᱞᱤᱧ ᱧᱮᱞ ᱵᱟᱲᱟ ᱞᱮᱫ ᱠᱚ ᱜᱮᱭᱟ᱾
ᱦᱩᱸ ᱮᱠᱟᱞ, ᱮᱠᱟᱞ, ᱮᱠᱟᱞ᱾ ᱚᱵᱚᱥᱳᱭ ᱡᱮ ᱞᱟᱹᱭ ᱠᱮᱫᱟ ᱵᱤᱱ ᱡᱮ ᱢᱟᱲᱟᱝ ᱫᱚ ᱟᱹᱰᱤ ᱱᱟᱯᱟᱭ ᱦᱩᱭ ᱠᱚᱜᱼᱟ᱾ ᱤᱧ ᱦᱚᱸ ᱱᱟᱜ ᱢᱚᱪᱟ, ᱢᱚᱪᱟ ᱠᱷᱚᱱ ᱟᱸᱡᱚᱢ ᱛᱮᱜᱮ ᱡᱮ ᱢᱟᱲᱟᱝ ᱟᱹᱰᱤ ᱱᱟᱯᱟᱭ ᱦᱳᱭ ᱵᱟᱲᱟ ᱢᱮᱱᱛᱮ ᱡᱮ ᱩᱢ ᱢᱟᱦᱟ ᱛᱩᱯᱩ ᱯᱷᱟᱨᱥᱟ ᱠᱟᱛᱮ ᱦᱩᱸ᱾ ᱞᱩᱜᱽᱲᱤ ᱠᱚᱠᱚ ᱥᱚᱵᱚᱫᱟ ᱥᱟᱹᱨᱫᱤ ᱢᱟᱦᱟ ᱨᱮ ᱫᱚᱠᱚ ᱵᱚᱸᱜᱟ ᱵᱩᱨᱩᱭ ᱟᱠᱚ ᱦᱟᱯᱲᱟᱢ ᱠᱚᱠᱚ ᱦᱚᱦᱚ ᱟᱠᱚᱣᱟ ᱢᱟᱨᱟᱝ ᱵᱩᱨᱩ ᱡᱟᱦᱮᱨ ᱟᱭᱚ ᱠᱚᱠᱚ ᱦᱚᱦᱚ ᱟᱠᱤᱱᱟ ᱾ ᱚᱲᱦᱮ ᱠᱤᱱᱟ ᱟᱨᱚ ᱵᱟᱥᱠᱮ ᱢᱟᱦᱟ ᱫᱚ ᱦᱚᱸᱜᱼᱚᱭ ᱡᱮᱞᱮᱠᱟ ᱛᱩᱢᱫᱟᱜ ᱴᱟᱢᱟᱠ ‌ᱟᱛᱮ ᱨᱮ ᱠᱚ ᱜᱚᱴᱟ ᱟᱛᱩ ᱴᱚᱞᱟ ᱯᱟᱲ ᱨᱮ ᱠᱚ ᱨᱟᱹᱥ ᱠᱟᱹᱡᱚᱝᱟ᱾ ᱢᱟᱜ ᱢᱚᱸᱬᱮ ᱦᱚᱭ ᱛᱮ ᱚᱱᱠᱟ ᱜᱮ ᱚᱱᱟ ᱦᱚᱸᱱᱟᱜ ᱯᱮ ᱫᱤᱱ ᱫᱷᱳᱨᱮ ᱜᱮ᱾ ᱟᱫᱚ ᱠᱟᱹᱴᱤᱡ ᱪᱮᱫ ᱫᱚ ᱢᱟᱜ ᱢᱚᱸᱬᱮ ᱨᱮᱫᱚ ᱠᱟᱹᱴᱤᱡ ᱮᱸ ᱚᱸᱰᱮ ᱫᱚ ᱫᱟᱲᱮ ᱠᱚ ᱮᱢ ᱦᱩᱭᱩᱜ ᱦᱮᱸ᱾
ᱚ᱾
ᱦᱳᱭ᱾ ᱢᱟᱨᱟᱝ ᱵᱩᱨᱩ ᱩᱱᱤ ᱦᱚᱸ ᱯᱳᱸᱰ ᱵᱚᱫᱟ ᱡᱟᱦᱮᱨ ᱟᱭᱳ ᱩᱱᱤ ᱦᱚᱸ ᱱᱟᱜ ᱦᱮᱸᱫᱮ
ᱚ᱾
ᱥᱟᱶ ᱫᱚ ᱢᱮᱱᱟᱜ ᱠᱚ ᱜᱮᱭᱟ ᱢᱚᱸᱬᱮ ᱠᱚ ᱛᱩᱨᱩᱭ ᱠᱚ ᱟᱭᱢᱟ ᱜᱮ᱾ ᱱᱩᱠᱩ ᱠᱚᱣᱟᱜ ᱫᱟᱲᱮ ᱦᱚᱸ ᱪᱮᱫ ᱦᱩᱭᱩᱜ ᱜᱮᱭᱟ ᱚᱱᱟ ᱥᱟᱶ ᱥᱟᱶᱛᱮ ᱥᱟᱱᱟᱢ ᱠᱟᱹᱢᱤ ᱯᱩᱨᱟᱹᱣ ᱠᱟᱛᱮᱫ ᱥᱳᱲᱮ ᱠᱚ ᱡᱚᱢ ᱵᱟᱲᱟ ᱠᱟᱛᱮᱫ ᱥᱟᱹᱨᱫᱤ ᱢᱟᱦᱟ ᱫᱚ ᱛᱟᱯᱚᱨᱮ ᱥᱤᱸᱜᱟᱹᱲ ᱨᱮᱫᱚ ᱟᱨᱚ ᱨᱟᱹᱥᱠᱟᱹ ᱡᱚᱝ ᱦᱳᱭᱳᱜᱼᱟ᱾
ᱦᱳᱭ᱾
ᱛᱟᱯᱚᱨᱮ ᱚᱱᱟᱦᱚᱸ ᱚᱱᱠᱟᱜᱮ ᱵᱟᱥᱠᱮ ᱢᱟᱦᱟ ᱨᱮ ᱛᱩᱢᱫᱟᱜ ᱴᱟᱢᱟᱠ ᱟᱛᱮᱜ᱾ ᱟᱹᱰᱤ ᱱᱟᱯᱟᱭ᱾ ᱛᱤᱨᱮ ᱛᱤ ᱥᱟᱵ ᱠᱟᱛᱮ ᱮᱱᱮᱡ ᱡᱚᱝ ᱟᱹᱰᱤ ᱱᱟᱯᱟᱭ ᱵᱩᱡᱷᱟᱹᱜᱼᱟ᱾
ᱟᱯᱮ ᱫᱚ ᱡᱟᱦᱮᱨ, ᱡᱟᱦᱮᱨ ᱨᱮ ᱠᱚ ᱮᱱᱮᱡ ᱜᱮᱭᱟ?
ᱦᱩᱸ᱾
ᱚᱻ ᱦᱳᱭ ᱛᱚ ᱟᱞᱮ ᱥᱮᱱ ᱫᱚ
ᱥᱟᱶ ᱥᱟᱶ ᱛᱮ ᱢᱤᱫᱴᱮᱱ ᱧᱮᱞ ᱢᱮ ᱢᱤᱫᱴᱮᱱ ᱥᱟᱱᱛᱟᱲ ᱟᱛᱳ᱾ ᱪᱟᱞᱟᱜᱼᱟ ᱪᱮᱫ ᱞᱮᱠᱟ ᱛᱮ ᱢᱚᱸᱬᱮ ᱦᱚᱲ ᱛᱮ ᱡᱮ ᱚᱱᱟ ᱢᱟᱡ ᱡᱷᱤ ᱜᱳᱰᱮᱫ ᱱᱟᱭᱠᱮ ᱦᱩᱸ ᱡᱚᱜᱽ ᱢᱟᱡᱷᱤ᱾ ᱠᱩᱰᱟᱹᱢ ᱱᱟᱭᱠᱮ ᱱᱩᱠᱩ ᱢᱮᱱᱟᱜ ᱠᱚᱛᱟ ᱵᱚᱱᱟ ᱢᱤᱫᱴᱮᱱ ᱟᱛᱳ ᱩᱱᱠᱩ ᱜᱮ ᱠᱚ ᱪᱟᱪᱟᱞᱟᱣ ᱛᱟᱵᱚᱱᱟ, ᱦᱮᱸ᱾ ᱟᱫᱚ ᱩᱱᱠᱩ ᱠᱚᱣᱟᱜ ᱟᱞᱟᱠ ᱟᱞᱟᱠ ᱟᱰᱤᱜᱟᱱ ᱠᱟᱢᱤ ᱢᱮᱱᱟᱜ ᱛᱟᱵᱚᱱᱟ, ᱡᱮᱢᱚᱱ ᱱᱩᱜ-ᱩ ᱱᱤ ᱢᱟᱡᱷᱤᱭᱟᱜ ᱫᱚ ᱠᱟᱢᱤ ᱢᱮᱱᱟᱜ-ᱟ᱾ ᱵᱤᱪᱟᱹᱨ ᱟᱪᱟᱨ ᱨᱮ ᱡᱮᱠᱳᱱᱳ ᱡᱟᱜ ᱨᱮ᱾ ᱟᱛᱳ ᱴᱚᱞᱟ ᱯᱟᱲᱟᱨᱮ ᱡᱮᱠᱳᱱᱳ ᱡᱟᱦᱟᱱᱟᱜ ᱵᱮᱵᱟᱲᱤᱡ ᱞᱮᱱᱠᱷᱟᱱ ᱢᱟᱡᱷᱤ ᱫᱚ ᱠᱚ ᱦᱚᱦᱚᱭᱟᱭ ᱜᱮᱭᱟ᱾ ᱛᱟᱨᱯᱚᱨᱮ ᱜᱳᱰᱮᱛ ᱢᱮᱱᱟᱭᱟ, ᱜᱚᱰᱮᱛ ᱦᱚᱸ ᱩᱱᱤ ᱫᱚ ᱱᱟᱜ-ᱟ, ᱚᱱᱟ ᱡᱟ ᱜᱮ ᱥᱟᱱᱟᱢ ᱟᱛᱳ ᱯᱟᱲᱟᱨᱮ ᱡᱟᱦᱟᱸ ᱜᱮ᱾ ᱮᱜ ᱡᱟᱦᱟᱸᱭᱟᱜ ᱚᱲᱟᱜ ᱨᱮ ᱡᱟᱦᱟᱸ ᱜᱮ ᱦᱳᱭ ᱟᱠᱟᱱ ᱵᱮ ᱵᱟᱹᱲᱤᱡ ᱥᱮ ᱱᱟᱜ ᱥᱩᱠ ᱨᱤᱱᱟᱜ ᱦᱚᱸ᱾ ᱦᱩᱸ, ᱩᱱᱤ ᱦᱚᱦᱚ ᱡᱟᱣᱨᱟ ᱠᱚᱛᱮᱭ᱾ ᱢᱤᱱᱴᱷᱮᱱᱮ ᱦᱚᱦᱚ ᱡᱟᱣᱨᱟ ᱠᱚᱣᱟ, ᱱᱟᱭᱠᱮ ᱫᱚ ᱩᱱᱤ ᱢᱟ ᱵᱟᱲᱟᱭ ᱜᱮᱭᱟᱢ ᱵᱚᱸᱜᱟ ᱵᱩᱨᱩ᱾
ᱦᱳᱭ᱾
ᱠᱟᱹᱢᱤ ᱢᱮᱱᱟᱜ ᱟᱜ ᱛᱟᱭ ᱜᱮᱭᱟ, ᱡᱚᱜᱽ ᱢᱟᱺᱡᱷᱤ ᱫᱚ ᱱᱟᱜ ᱟᱛᱳ ᱴᱚᱞᱟ ᱯᱟᱲᱟ ᱠᱚᱨᱮᱱ ᱥᱮ ᱟᱛᱳ ᱠᱚᱨᱮᱱ ᱜᱮ᱾ ᱩᱜ ᱢᱟᱱᱮ ᱱᱤᱛ ᱨᱮᱱ ᱡᱩᱣᱟᱹᱱ ᱠᱚᱲᱟ ᱠᱚ ᱠᱩᱲᱤ ᱠᱚ ᱟᱛᱮᱫ ᱮ ᱨᱟᱹᱥᱠᱟᱹ ᱨᱚᱢᱚᱡ ᱥᱮ ᱦᱟᱴ ᱯᱟᱛᱟ ᱢᱤᱫᱴᱮᱱ ᱪᱟᱞᱟᱣ ᱨᱮᱱᱟᱜ ᱢᱤᱫᱴᱮᱱ ᱟᱹᱨᱤ ᱢᱮᱱᱟᱜ ᱟᱠᱟᱫ ᱜᱮᱭᱟ᱾ ᱦᱩᱸ, ᱦᱚᱸᱜ-ᱚ ᱱᱚᱝᱠᱟ ᱟᱵᱚ ᱱᱩᱠᱩ ᱟᱛᱳ ᱢᱚᱬᱮ ᱦᱚᱲ᱾ ᱱᱚᱣᱟ ᱢᱤᱱᱴᱮᱱ ᱟᱛᱳ ᱫᱚᱠᱚ ᱪᱟᱪᱟᱞᱟᱣ ᱮᱫᱟ, ᱟᱯᱮ ᱥᱮᱫ ᱫᱚ ᱪᱮᱱ ᱞᱮᱠᱟᱱᱟᱜ ᱛᱤᱱᱟᱹᱜ ᱴᱟ?
ᱟᱞᱮ ᱥᱮᱱ ᱫᱚ ᱡᱟᱦᱮᱨ ᱫᱚ ᱵᱟᱝ ᱠᱚ ᱪᱟᱞᱟᱣ ᱠᱟᱱ ᱜᱮᱭᱟ᱾ ᱢᱟᱱᱮ ᱟᱭᱳ ᱦᱚᱲ ᱠᱚᱫᱚ ᱡᱟᱦᱮᱨ ᱫᱚ ᱵᱟᱝᱞᱮ ᱪᱟᱞᱟᱜ-ᱟ᱾
ᱦᱩᱸ᱾
ᱵᱟᱵᱟ ᱦᱚᱲ ᱢᱚᱛᱚ ᱜᱮ ᱪᱟᱞᱟᱣ ᱠᱟᱛᱮᱜ ᱡᱟᱦᱟᱸ ᱛᱤᱱᱟᱹᱜ ᱯᱩᱡᱟᱹ ᱠᱟᱢᱤ ᱠᱚ ᱢᱮᱱᱟᱜ-ᱟ᱾
ᱚᱱᱟ ᱠᱚ ᱠᱚᱨᱟᱣ ᱠᱟᱛᱮᱜ ᱡᱚᱠᱷᱚᱱ ᱱᱟᱭᱠᱮ ᱚᱲᱟᱜ ᱟᱜᱩ ᱦᱚᱴᱚ ᱠᱟᱭᱟ᱾ ᱩᱱ ᱚᱠ ᱛᱚ ᱪᱟᱞᱟᱜ ᱦᱩᱭᱩᱜ-ᱟ ᱠᱩᱞᱦᱤ ᱢᱩᱪᱟᱹᱫ ᱦᱟᱹᱵᱤᱡ, ᱢᱟᱱᱮ ᱡᱟᱦᱮᱨ ᱫᱚ ᱠᱩᱞᱦᱤ ᱢᱩᱪᱟᱹᱫ ᱨᱮ ᱢᱮᱱᱟᱜ ᱛᱟᱞᱮᱭᱟ᱾ ᱟᱨ ᱚᱸᱰᱮ ᱠᱷᱚᱱ ᱜᱮ ᱟᱨᱠᱤ ᱚᱸᱰᱮ ᱠᱷᱚᱱ ᱮᱱᱮᱡ ᱦᱤᱡᱩᱜ ᱦᱩᱭᱩᱜ-ᱟ᱾ ᱦᱩ ᱩᱱᱤ ᱱᱟᱭᱠᱮ ᱚᱲᱟᱜ ᱫᱷᱟᱹᱵᱤᱡ ᱤᱫᱤ ᱦᱚᱴᱚᱠᱟᱭ ᱦᱩᱭᱩᱜ-ᱟ᱾
ᱤᱱᱠᱟᱹ ᱜᱮ ᱠᱷᱟᱡ ᱡᱟᱦᱮᱨ ᱫᱚ ᱵᱟᱝᱞᱮ ᱪᱟᱞᱟᱣ ᱵᱟᱲᱟ ᱟᱠᱟᱱ ᱜᱮᱭᱟ᱾
ᱟᱪᱪᱷᱟ, ᱦᱚᱸᱜ-ᱚᱭ ᱡᱮ ᱟᱵᱚ ᱮ ᱛᱤᱱᱟᱹᱜ ᱴᱟ ᱤᱧ ᱠᱩᱞᱤ, ᱤᱭᱟᱹ ᱠᱩᱞᱤ ᱯᱟᱨᱚᱢ ᱢᱮᱜ ᱢᱤᱭᱟᱹᱧ ᱯᱟᱞᱮᱱ᱾ ᱦᱚᱜ-ᱚᱭ ᱡᱮ ᱡᱟᱦᱮᱨ ᱟᱭᱳ ᱵᱚᱱ ᱞᱟᱹᱭᱟ᱾ ᱱᱚᱣᱟ ᱡᱟᱦᱮᱨ ᱟᱭᱳ ᱦᱚᱲ ᱠᱚ ᱫᱚ ᱪᱟᱞᱟᱣ ᱞᱟᱹᱠᱛᱤ ᱠᱟᱱᱟ ᱢᱮᱱᱛᱮ ᱤᱧᱤᱧ ᱢᱚᱱᱮᱭᱟ, ᱪᱟᱞᱟᱜ ᱜᱮᱭᱟ ᱠᱚ ᱛᱚ᱾
ᱦᱮᱸ, ᱪᱟᱞᱟᱜ ᱜᱮᱭᱟ ᱠᱚ᱾ ᱟᱞᱮ ᱦᱚᱸ ᱪᱟᱞᱟᱜ, ᱢᱟᱱᱮ ᱮᱱ ᱞᱟᱹᱭ ᱠᱟᱫᱟ ᱠᱚ ᱡᱮ ᱪᱟᱞᱟᱜ ᱜᱟᱱᱚᱜ-ᱟ, ᱢᱮᱱᱠᱷᱟᱱ ᱟᱹᱰᱤ ᱫᱤᱱ ᱠᱷᱚᱱ ᱢᱟᱲᱟᱝ ᱠᱷᱚᱱ᱾ ᱵᱟᱠᱚ ᱪᱟᱞᱟᱣ ᱟᱠᱟᱱ ᱛᱟᱦᱮᱸᱫ-ᱟ, ᱟᱫᱚ ᱱᱤᱛᱚᱜ ᱫᱚ ᱚᱱᱟ ᱞᱟᱹᱜᱤᱫ ᱛᱮ ᱱᱤᱛᱚᱜ ᱫᱚ ᱚᱱᱠᱟ ᱵᱟᱠᱚ ᱥᱟᱸᱦᱚᱥ ᱵᱟᱲᱟᱭᱫᱟ ᱟᱨᱠᱤ᱾ ᱚᱱᱟ ᱠᱷᱟᱹᱛᱤᱨᱟ ᱪᱟᱞᱟᱣ ᱫᱚ ᱵᱟᱠᱚ ᱪᱟᱞᱟᱣ ᱠᱟᱱᱟ ᱵᱟᱠᱷᱟᱱ ᱠᱤᱪᱷᱩ ᱵᱚᱪᱷᱚᱨ ᱱᱚᱝᱠᱟ ᱦᱩᱭ ᱵᱟᱲᱟ ᱞᱮᱱ ᱜᱮᱭᱟ ᱟᱨᱠᱤ, ᱠᱩᱞᱤ ᱵᱟᱲᱟ, ᱟᱫᱚ ᱠᱚ ᱞᱟᱹᱭ ᱠᱮᱫᱟ ᱡᱮ ᱟᱭᱳ ᱦᱚᱲ ᱫᱚ ᱪᱟᱞᱟᱜ ᱩᱪᱤᱛ ᱠᱟᱱ ᱜᱮᱭᱟ ᱡᱟᱦᱮᱨ ᱫᱚ, ᱩᱱᱢᱟ ᱡᱟᱦᱮᱨ ᱟᱭᱳ ᱯᱩᱡᱟᱹᱣᱟᱭ ᱠᱟᱱᱟ ᱥᱮ, ᱢᱤᱫᱴᱮᱱ ᱜᱚᱜᱚ ᱜᱮᱢ ᱯᱩᱡᱟᱹᱣᱟᱭ ᱠᱟᱱᱟ ᱟᱨ ᱜᱚᱜᱚ ᱦᱚᱲᱜᱮ ᱡᱩᱫᱤ ᱚᱸᱰᱮ ᱵᱟᱭ ᱥᱮᱴᱮᱨᱚᱜᱼᱟ ᱛᱟᱦᱚᱞᱮ ᱛᱚ ᱚᱠᱟ ᱞᱮᱠᱟ ᱦᱩᱭᱩᱜᱼᱟ᱾ ᱟᱫᱚ ᱚᱱᱟᱞᱮ ᱛᱮ ᱪᱟᱞᱟᱜ ᱫᱚ ᱢᱟᱱᱮ ᱱᱚᱝᱠᱟ ᱚᱱᱩᱢᱚᱛᱤ ᱫᱚ ᱢᱮᱱᱟᱜ ᱜᱮᱭᱟ, ᱟᱫᱚ ᱵᱟᱝᱞᱮ ᱪᱟᱞᱟᱣ ᱵᱟᱲᱟ ᱠᱟᱱᱟ ᱦᱟᱸᱜ᱾ ᱟᱹᱣᱨᱤ ᱞᱮ ᱮᱦᱚᱵᱟ᱾
ᱟᱪᱪᱷᱟ ᱟᱪᱷᱟ ᱟᱪᱪᱷᱟ᱾ ᱚᱱᱟ ᱯᱚᱨᱮ ᱛᱟᱯᱚᱨᱮ ᱥᱟᱠᱨᱟᱛ ᱠᱚ ᱪᱮᱫ ᱞᱮᱠᱟ ᱦᱩᱭᱩᱜᱼᱟ ᱳ?
ᱮᱸ ᱥᱟᱠᱨᱟᱛ ᱫᱚ
ᱦᱳᱭ ᱯᱳᱥ ᱛᱚ ᱯᱳᱥ ᱵᱚᱸᱜᱟ ᱥᱟᱠᱨᱟᱛ ᱢᱟ, ᱯᱳᱥ ᱨᱮᱱᱟᱜ ᱢᱩᱪᱟᱹᱫ ᱨᱮ᱾
ᱦᱳᱭ ᱪᱮᱫ ᱠᱚ ᱯᱤᱴᱷᱟᱹ ᱞᱮᱴᱟᱹ ᱠᱚ ᱫᱟᱲᱮᱭᱟᱜ ᱜᱮᱭᱟᱢ ᱛᱚ?
ᱦᱮᱸ ᱯᱤᱴᱷᱟᱹ ᱫᱚ ᱫᱟᱲᱮ ᱜᱮ, ᱟᱫᱚ ᱜᱩᱲ ᱯᱤᱴᱷᱟᱹ ᱦᱩᱭᱩᱜᱼᱟ᱾
ᱦᱮᱸ᱾
ᱮᱨᱮ ᱵᱟᱹᱠᱤ ᱦᱚᱸ᱾ ᱩᱸ ᱢᱮᱱᱟᱜ ᱜᱮᱭᱟ ᱜᱩᱲ ᱯᱤᱴᱷᱟᱹ ᱫᱚ ᱠᱚᱨᱟᱣ ᱜᱮ ᱦᱩᱭᱩᱜᱼᱟ᱾ ᱥᱟᱠᱨᱟᱛ ᱨᱮᱫᱚ, ᱦᱳᱭ᱾
ᱟᱨ ᱞᱮᱴᱚ ᱠᱚ᱾
ᱦᱮᱸ ᱞᱮᱴᱚ ᱠᱚᱦᱚᱸ ᱦᱩᱭᱩᱜ ᱜᱮᱭᱟ, ᱟᱨ ᱚᱠᱟ ᱫᱤᱱ ᱪᱚᱝ ᱥᱤᱢ ᱠᱚᱠᱚ ᱜᱚᱡ ᱠᱚ ᱜᱮᱭᱟ ᱟᱫᱚ
ᱚᱵᱚᱥᱥᱳᱭ ᱚᱵᱚᱥᱥᱳᱭ ᱥᱚᱦᱚᱨᱟᱭ ᱨᱮ ᱤᱭᱟᱹ ᱥᱟᱠᱨᱟᱛ ᱨᱮᱦᱚ ᱱᱟᱜ ᱥᱮᱸᱫᱽᱨᱟ ᱦᱚᱸ ᱢᱮᱱᱟᱜ ᱟᱠᱟᱫ ᱛᱟᱵᱚᱱᱟ᱾ ᱦᱩᱸ ᱥᱟᱠᱨᱟᱛ ᱨᱮᱦᱚᱸ ᱱᱟᱜ ᱟᱸ ᱚᱱᱟ ᱦᱚᱸ ᱱᱟᱜ ᱯᱮ ᱫᱤᱱ ᱟᱠᱟᱛᱮ ᱱᱟᱜ ᱠᱟᱹᱢᱤ ᱦᱚᱨᱟ ᱦᱚᱸ ᱢᱮᱱᱟᱜᱼᱟ᱾ ᱩᱢ ᱳᱞᱳᱜ ᱩᱢ ᱯᱷᱟᱨᱪᱟ, ᱛᱟᱯᱚᱨᱮ ᱚᱱᱟ ᱯᱚᱨᱮ ᱟᱯᱟᱱ ᱵᱚᱸᱜᱟ ᱵᱩᱨᱩᱳ ᱠᱚ ᱥᱩᱯᱨᱩᱫ ᱮᱢ ᱡᱮᱞᱮᱠᱟ ᱡᱮ ᱥᱮᱛᱟᱜ ᱨᱮ ᱵᱮᱨᱮᱫ ᱠᱟᱛᱮᱜ ᱟᱫᱣᱟ ᱪᱟᱣᱞᱮ ᱠᱚᱢ ᱞᱚᱦᱚᱫ ᱫᱚᱦᱚ ᱠᱟᱜᱼᱟ ᱦᱮᱸ, ᱚᱱᱟ ᱯᱚᱨᱮ ᱵᱚᱸᱜᱟ ᱵᱩᱨᱩᱣᱟᱜ ᱯᱤᱴᱷᱟᱹ ᱠᱚᱢ ᱵᱮᱱᱟᱣᱟ ᱦᱩᱸ, ᱚᱱᱟ ᱟᱹᱰᱤ ᱟᱭᱢᱟ ᱜᱮ ᱱᱟᱦᱟᱜ ᱠᱟᱹᱢᱤ ᱢᱮᱱᱟᱜ ᱟᱠᱟᱫ ᱜᱮᱭᱟ ᱥᱟᱠᱨᱟᱛ ᱨᱮᱦᱚᱸ ᱦᱩᱸ, ᱚᱱᱟ ᱯᱚᱨᱮ ᱛᱟᱨᱯᱚᱨᱮ ᱥᱤᱸᱜᱟᱹᱲ ᱞᱮᱱ ᱠᱷᱟᱱᱮ ᱱᱟᱜ ᱚᱱᱮ ᱞᱮᱴᱚ ᱠᱚ ᱯᱤᱴᱷᱟᱹ ᱠᱚ, ᱳᱦ ᱡᱮ ᱢᱟᱨᱩᱭᱟᱢ᱾ ᱟᱹᱰᱤ ᱱᱟᱯᱟᱭ᱾ ᱱᱚᱣᱟ ᱦᱚᱸ ᱢᱤᱫᱴᱮᱱ ᱥᱟᱹᱨᱤᱜᱮ ᱢᱮᱱᱟᱜ ᱟᱠᱟᱫ ᱛᱟᱵᱚᱱᱟ ᱥᱟᱱᱛᱟᱲ ᱥᱟᱶᱛᱟ ᱨᱮ ᱟᱹᱰᱤ ᱜᱚᱨᱚᱵᱽ ᱵᱩᱡᱷᱟᱹᱜ ᱠᱟᱱᱟ᱾
ᱦᱳᱭ ᱵᱚᱪᱷᱚᱨ ᱫᱤᱱᱨᱮ ᱢᱤᱫ ᱫᱷᱟᱣ ᱡᱚᱢ ᱡᱚᱢ ᱟᱵᱚᱱ᱾ ᱚᱱᱟ ᱜᱮ ᱨᱟᱹᱥᱠᱟᱹ ᱫᱚ᱾
ᱡᱟᱦᱟᱸ ᱜᱮ ᱠᱩᱲᱟᱹᱜ ᱵᱟᱝ ᱠᱩᱲᱟᱹᱜ ᱩᱱ ᱦᱤᱞᱳᱜ ᱫᱚ ᱡᱮᱢᱚᱱ ᱠᱩᱲᱟᱹᱜ ᱛᱟᱢ ᱢᱟ᱾
ᱠᱩᱲᱟᱹᱜ ᱜᱮᱭᱟ ᱦᱳᱭ᱾
ᱩᱸ ᱾ ᱴᱷᱤᱠ ᱜᱮᱭᱟ ᱦᱟᱺᱰᱤ ᱱᱟᱯᱟᱭ ᱟᱹᱰᱤ ᱩᱸ ᱥᱟᱨᱦᱟᱣ ᱴᱷᱤᱠ ᱜᱮᱭᱟ ᱢᱟ ᱛᱚᱵᱮ᱾
ᱦᱳᱭ᱾